ᱡᱚᱦᱟᱨ ᱜᱮ ᱜᱚᱝᱠᱮ ᱡᱚᱦᱟᱨ ᱜᱮ ᱟᱸᱡᱚᱢᱚᱜ ᱠᱟᱱᱟ ᱛᱚ ᱴᱷᱤᱠᱴᱷᱟᱠ᱾
ᱦᱮᱸ ᱜᱚᱝᱠᱮ ᱟᱽᱡᱚᱢᱚᱜ ᱠᱟᱱᱟ ᱱᱤᱛᱚᱜ ᱫᱚ ᱢᱚᱸᱡᱽ ᱜᱮ᱾
ᱦᱳᱭ ᱚᱠᱟ ᱥᱚᱢᱚᱭ ᱪᱚ ᱰᱤᱥᱴᱟᱵᱮᱫ ᱜᱮᱭᱟᱭ ᱟᱨᱠᱤ᱾
ᱟᱪᱪᱷᱟ ᱟᱪᱪᱷᱟ ᱦᱮᱸ ᱜᱚᱝᱠᱮ ᱛᱟᱦᱞᱮ ᱚᱝᱠᱟ ᱮᱸ ᱪᱮᱫ ᱵᱤᱱ ᱞᱟᱹᱭ ᱮᱫ ᱛᱟᱦᱮᱸᱫ ᱞᱟᱹᱭ ᱵᱤᱱ?
ᱦᱳᱭ ᱱᱚᱜᱼᱱᱚᱣᱟ ᱯᱚᱨᱚᱵᱽ ᱯᱩᱱᱟᱹᱭ ᱠᱚᱜᱮ ᱦᱟᱸᱜ ᱪᱮᱫ ᱞᱮᱠᱟ ᱯᱮ ᱚᱱᱟ ᱠᱚᱼᱼ ᱦᱟᱸᱜ ᱦᱩᱭ ᱵᱟᱲᱟᱜ ᱠᱟᱱᱟ ᱦᱟᱸᱜ ᱚᱱᱟ ᱠᱚᱜᱮ ᱦᱟᱸᱜ ᱠᱟᱹᱴᱤᱡ ᱞᱟᱝ ᱟᱞᱚᱪᱚᱱᱟ ᱞᱮᱜᱮ ᱥᱮ ᱪᱮᱫ ᱞᱮᱠᱟ?
ᱟᱪᱪᱷᱟ ᱟᱪᱪᱷᱟ
ᱦᱳᱭ
ᱦᱮᱸ ᱜᱚᱝᱠᱮ ᱟᱞᱮ ᱚᱱᱛᱮ ᱯᱚᱨᱚᱵᱽ ᱯᱩᱱᱟᱹᱭ ᱠᱚᱫᱚ ᱦᱩᱭᱩᱜ ᱜᱮᱭᱟ ᱮᱸ ᱵᱚᱪᱷᱚᱨ ᱜᱮ ᱦᱩᱭᱩᱜᱼᱟ᱾ ᱦᱮᱸ ᱟᱞᱮ ᱱᱚᱱᱛᱮ ᱫᱚ ᱡᱩᱫᱤ ᱵᱤᱱ ᱮᱸ ᱞᱟᱹᱭᱟ ᱚᱱᱮ ᱡᱟᱦᱟᱸ ᱡᱟᱠ ᱡᱚᱢᱚᱠ ᱧᱚᱜ ᱦᱩᱭᱩᱜᱼᱟᱼᱼ ᱦᱮᱸ ᱚᱱᱟ ᱯᱚᱨᱚᱵᱽ ᱫᱚ ᱦᱩᱭᱩᱜ ᱠᱟᱱᱟ ᱵᱟᱦᱟ ᱯᱚᱨᱚᱵᱽ ᱜᱚᱝᱠᱮ᱾ ᱢᱟᱱᱮ ᱵᱟᱦᱟ ᱯᱚᱨᱚᱵᱽ ᱫᱚ ᱜᱚᱝᱠᱮ ᱟᱞᱤᱧ ᱦᱚᱸ ᱢᱟᱱᱮ ᱟᱰᱤ ᱨᱟᱹᱥᱠᱟᱹ ᱞᱤᱧ ᱵᱩᱡᱷᱟᱹᱣᱼᱟ ᱩᱱ ᱡᱚᱠᱷᱚᱡ ᱫᱚ᱾ ᱪᱮᱫᱞᱮᱠᱟ ᱜᱚᱝᱠᱮ ᱡᱚᱦᱚᱜ ᱫᱚ ᱢᱟᱱᱮ ᱟᱞᱮ ᱟᱹᱛᱩ ᱨᱤᱱᱼᱼ ᱢᱟᱱᱮ ᱥᱟᱱᱟᱢ ᱦᱚᱲ ᱠᱚ ᱡᱟᱨᱣᱟᱜᱼᱟ ᱚᱱᱮ ᱯᱩᱨᱟᱹ ᱚᱱᱮ ᱡᱟᱦᱮᱨᱼᱼ ᱛᱟᱯᱚᱨ ᱟᱞᱮᱭᱟᱜ ᱟᱫᱚ ᱦᱟᱜ ᱟᱰᱤ ᱢᱟᱨᱟᱝ ᱟᱹᱛᱩ ᱠᱟᱱ ᱛᱟᱞᱮᱭᱟ ᱜᱚᱝᱠᱮ᱾ ᱢᱟᱱᱮ ᱨᱟᱥᱤ ᱟᱛᱳ ᱠᱟᱱ ᱛᱟᱞᱮᱭᱟ ᱟᱞᱚᱢ ᱢᱚᱱᱮᱭᱟᱼᱼ ᱥᱟᱱᱟᱢ ᱦᱚᱲ ᱠᱚ ᱢᱤᱫᱴᱷᱮᱱ ᱠᱚ ᱡᱟᱣᱨᱟ ᱞᱮᱱᱠᱷᱟᱱ ᱜᱚᱝᱠᱮ ᱟᱵᱤᱱ ᱢᱚᱱᱮᱭᱟ ᱢᱟᱱᱮ ᱚᱠᱟ ᱠᱚᱨᱮᱱ ᱦᱚᱲ ᱠᱚ ᱦᱮᱡ ᱠᱟᱱ ᱞᱮᱠᱟ᱾ ᱟᱨ ᱱᱟᱜ ᱱᱚᱦᱼᱚᱭ ᱟᱥᱮ ᱯᱟᱥᱮ ᱟᱛᱩᱼᱼ ᱡᱟᱦᱟᱸᱭ ᱥᱩᱨ ᱜᱮᱛᱟ ᱠᱚᱣᱟ ᱩᱱᱠᱩ ᱦᱚᱠᱚ ᱦᱤᱡᱩᱜᱼᱟ ᱢᱟᱱᱮ ᱩᱱ ᱡᱚᱠᱷᱚᱡ ᱢᱟᱱᱮ ᱚᱱᱟ ᱮᱱᱮᱡ ᱠᱚ ᱜᱚᱢᱠᱮ ᱟᱰᱤ ᱨᱟᱹᱥᱠᱟᱹ ᱵᱩᱡᱷᱟᱹᱜᱼᱟ᱾
ᱦᱳᱭ ᱟᱫᱚ ᱜᱚᱝᱠᱮ ᱱᱚᱜᱼᱚᱭ ᱦᱟᱜ ᱦᱳᱭᱼᱼ ᱱᱚᱜᱼᱚᱭ ᱤᱭᱟᱹ ᱢᱟᱜᱢᱚᱬᱮ ᱠᱚᱫᱚ ᱛᱟᱦᱞᱮ ᱦᱩᱭᱩᱜ ᱜᱮᱭᱟ ᱥᱮ ᱵᱟᱝ ᱟᱯᱮ ᱚᱱᱟ ᱠᱚᱨᱮᱫ ᱫᱚ?
ᱦᱮᱸ ᱜᱚᱝᱠᱮ ᱢᱟᱜ ᱢᱚᱬᱮ ᱦᱚᱸ ᱦᱩᱭᱩᱜ ᱜᱮᱭᱟ ᱦᱮᱸ ᱟᱫᱚ ᱢᱟᱜ ᱢᱚᱬᱮ ᱫᱚ ᱱᱟᱜ ᱚᱱᱠᱟ ᱼᱼ ᱵᱚᱪᱷᱚᱨ ᱠᱮ ᱵᱚᱪᱷᱚᱨ ᱫᱚ ᱦᱟᱜ ᱵᱟᱝᱞᱮ ᱦᱩᱭᱦᱚᱪᱚᱭ ᱜᱮᱭᱟ ᱦᱮᱸ ᱚᱝᱠᱟ ᱜᱮᱯᱼᱼ ᱛᱟᱦᱮᱱ ᱜᱮᱭᱟ ᱮᱽ ᱵᱟᱨᱯᱮ ᱵᱚᱪᱷᱚᱨ ᱯᱩᱱ ᱵᱚᱪᱷᱚᱨ ᱦᱮᱸ ᱜᱚᱝᱠᱮ᱾ ᱜᱚᱝᱠᱮ ᱜᱚᱝᱠᱮ ᱛᱟᱦᱞᱮ ᱚᱱᱠᱟ ᱟᱯᱮ ᱚᱱᱛᱮ ᱨᱮ ᱢᱟᱱᱮ ᱚᱝᱠᱟ ᱡᱟᱦᱟᱸ ᱯᱚᱨᱚᱵᱽ ᱠᱚ ᱟᱵᱤᱱᱟ ᱵᱤᱱ ᱠᱩᱥᱤᱭᱟᱜᱼᱟ ᱢᱟᱱᱮ ᱵᱷᱟᱹᱜᱤ ᱦᱩᱭᱩᱜᱼᱟ ᱡᱟᱼᱼ ᱧᱩᱢ ᱧᱚᱜ ᱨᱟᱹᱥᱠᱟᱹ ᱧᱚᱜ ᱦᱮᱸ ᱚᱱᱠᱟᱱᱟᱜ ᱯᱚᱨᱚᱵᱽ ᱠᱚᱫᱚ ᱦᱮᱸ ᱪᱮᱫ ᱠᱚ ᱜᱚᱝᱠᱮ?
ᱦᱳᱭ ᱟᱫᱚ ᱦᱟᱸᱜ ᱱᱤᱛᱚᱜ ᱫᱚ ᱟᱞᱮ ᱱᱚᱛᱮ ᱦᱚᱸ ᱡᱟᱦᱟᱸ ᱠᱚᱼᱼ ᱦᱩᱭᱩᱜᱼᱟ ᱦᱟᱸᱜ ᱯᱚᱨᱚᱵᱽ ᱠᱚᱫᱚ ᱦᱩᱭᱩᱜ ᱠᱟᱱᱟ ᱱᱚᱜᱼᱚᱭ ᱵᱤᱥᱮᱥ ᱠᱟᱭᱛᱮ ᱯᱳᱭᱞᱳ ᱫᱚ ᱦᱟᱸᱜᱼᱼ ᱥᱚᱨᱦᱟᱭ ᱯᱚᱨᱚᱵᱽ ᱜᱮ ᱦᱟᱸᱜ ᱟᱰᱤ ᱡᱟᱸᱠ ᱡᱚᱢᱚᱠ ᱟᱛᱮᱫ ᱞᱮ ᱢᱟᱱᱟᱣ ᱜᱮᱭᱟ ᱦᱟᱸᱜ᱾ ᱚᱱᱟ ᱥᱟᱶᱛᱮ ᱚᱱᱟ ᱥᱟᱶᱼᱼ ᱛᱮ ᱦᱚᱸᱜᱼᱚᱭ ᱦᱩᱭᱩᱜ ᱠᱟᱱᱟ ᱵᱟᱦᱟ ᱟᱨ ᱢᱟᱜ ᱢᱚᱬᱮ᱾ ᱟᱫᱚ ᱦᱳᱭ ᱦᱚᱸᱜᱼᱚᱭ ᱮᱢ ᱞᱟᱹᱭ ᱠᱮᱫ ᱞᱮᱠᱟ ᱟᱯᱮ ᱥᱮᱫ ᱞᱮᱠᱟᱜ ᱜᱮ ᱦᱟᱸᱜ ᱱᱚᱣᱟ ᱢᱟᱜ ᱢᱚᱬᱮ ᱫᱚ ᱦᱟᱸᱜ, ᱫᱚ ᱯᱨᱚᱛᱤ ᱵᱚᱪᱷᱚᱨ ᱫᱚ ᱥᱮ ᱯᱨᱚᱛᱤ ᱥᱮᱨᱢᱟ ᱫᱚ ᱵᱟᱝ ᱦᱩᱭᱩᱜ ᱠᱟᱱᱟ ᱦᱟᱸᱜ ᱡᱟᱦᱟᱸ ᱫᱚ ᱮᱸᱜ ᱩᱸ ᱢᱚᱬᱮ ᱥᱮᱨᱢᱟ ᱚᱱᱛᱚᱨ ᱚᱱᱛᱚᱨ ᱟᱨ ᱵᱟᱦᱟ ᱫᱚ ᱦᱟᱸᱜ ᱱᱚᱜᱼᱚᱭ ᱯᱨᱚᱛᱤ ᱥᱮᱨᱢᱟ ᱜᱮ ᱦᱟᱸᱜ ᱞᱮ ᱢᱟᱱᱟᱣᱮᱭᱟ ᱠᱤᱱᱼᱼ ᱛᱩ ᱟᱹᱰᱤ ᱡᱟᱠ ᱡᱚᱢᱚ ᱠᱟᱛᱮᱫ ᱜᱮ ᱦᱟᱸᱜ ᱟᱨᱠᱤ ᱾
ᱟᱪᱪᱷᱟ ᱟᱪᱪᱷᱟ ᱟᱨ ᱜᱚᱝᱠᱮ ᱛᱟᱦᱚᱞᱮ ᱟᱭ ᱟᱯᱮ ᱚᱱᱛᱮ ᱦᱮᱸ ᱵᱟᱲᱟᱭ ᱵᱟᱲᱟᱭ ᱤᱧ ᱵᱟᱲᱟᱭᱚᱜ ᱜᱮᱭᱟ ᱪᱮᱫ ᱞᱮᱠᱟ ᱞᱟᱹᱭ ᱟᱠᱚ ᱥᱟᱱᱟᱢ ᱠᱚᱜᱮ ᱥᱚᱨᱦᱟᱭ ᱫᱚ ᱟᱹᱰᱤ ᱢᱟᱨᱟᱝ ᱯᱚᱨᱚᱵᱽ ᱠᱟᱱᱟ ᱟᱵᱚᱣᱟᱜ ᱦᱮᱸ ᱦᱟᱹᱛᱤ ᱞᱮᱠᱟᱱ ᱯᱚᱨᱚᱵᱽ ᱠᱟᱱᱟ᱾ ᱦᱮᱸ ᱚᱱᱠᱟ ᱟᱸᱡᱚᱢ ᱵᱟᱲᱟ ᱦᱩᱭ ᱠᱟᱱ ᱜᱮᱭᱟ ᱦᱚᱲᱟᱜ ᱤᱭᱟᱹ ᱠᱚᱨᱮ ᱢᱚᱪᱟ ᱠᱚᱨᱮ ᱜᱮ, ᱦᱮᱸ ᱜᱚᱝᱠᱮ ᱛᱟᱦᱞᱮ ᱟᱯᱮ ᱫᱚ ᱥᱚᱨᱦᱟᱭ ᱜᱮ ᱞᱟᱹᱭ ᱟᱵᱤᱱ ᱱᱚᱝᱠᱟ ᱡᱟᱠ ᱡᱚᱢ ᱧᱚᱜ ᱥᱟᱺᱦᱤᱡ ᱯᱮ ᱢᱟᱱᱟᱣᱟ? ᱦᱮᱸ ᱛᱟᱦᱚᱞᱮ ᱚᱱᱠᱟ ᱥᱚᱨᱚᱨᱟᱭ ᱫᱚ ᱚᱱᱠᱟ ᱛᱤᱱᱟᱹᱜ ᱫᱤᱱ ᱥᱮ ᱛᱤᱱᱟᱹᱜ ᱦᱮᱸ ᱛᱤᱱᱟᱹᱜ ᱫᱤᱱ ᱯᱮ ᱢᱟᱱᱟᱣ ᱜᱮᱭᱟ ᱦᱮᱸ ᱟᱨ ᱪᱮᱫ ᱠᱟᱯᱮ ᱢᱟᱱᱟᱣ ᱜᱮᱭᱟ ᱦᱮ ᱚᱱᱠᱟ ᱟᱵᱤᱱ ᱵᱤᱱ ᱧᱮᱞ ᱟᱠᱟᱫᱟ ᱟᱵᱤᱱᱟᱜ ᱧᱮᱞᱛᱮ ᱚᱱᱠᱟ ᱞᱟᱹᱭ ᱵᱤᱱ ᱠᱟᱹᱡ,
ᱦᱳᱭ ᱟᱫᱚ ᱦᱟᱸᱜ ᱡᱚᱛᱚᱴᱟ ᱧᱮᱞ ᱦᱩᱭ ᱠᱟᱱᱟ ᱦᱟᱸᱜ, ᱟᱨ ᱞᱟᱦᱟ ᱠᱷᱚᱱᱜᱮ ᱦᱟᱸᱜ ᱠᱚ ᱞᱟᱹᱭ ᱟᱹᱜᱩᱭ ᱛᱟᱵᱚᱱᱟ ᱡᱮ ᱱᱚᱣᱟ ᱥᱚᱨᱦᱟᱭ ᱯᱚᱨᱚᱵᱽ ᱫᱚ ᱦᱟᱸᱜ ᱡᱟᱦᱟᱸ ᱫᱚ ᱢᱚᱬᱮ ᱥᱤᱧ ᱢᱚᱬᱮ ᱧᱤᱫᱟᱹ ᱠᱚ ᱦᱮᱸ ᱢᱟᱱᱟᱣ ᱟᱹᱜᱩ ᱟᱠᱟᱫ ᱛᱟᱵᱚ ᱥᱮ ᱟᱵᱩᱣᱟᱜ ᱥᱚᱨᱦᱟᱭ ᱯᱚᱨᱚᱵᱽ ᱫᱚ ᱢᱚᱬᱮ ᱥᱤᱧ ᱢᱚᱬᱮ ᱧᱤᱫᱟᱹ ᱛᱮᱵᱚᱱ ᱢᱟᱱᱟᱣᱮᱫᱼᱟ ᱦᱟᱸᱜ ᱾ ᱟᱫᱚ ᱦᱟᱸᱜ ᱢᱮᱱᱠᱷᱟᱱᱜ ᱠᱤᱪᱷᱩ ᱠᱤᱪᱷᱩ ᱱᱚᱣᱟ ᱥᱩᱨ ᱥᱩᱯᱩᱨ ᱠᱚᱨᱮᱜ ᱦᱚᱸ ᱧᱮᱞᱚᱜ ᱠᱟᱱᱟ ᱦᱟᱸᱜ ᱢᱚᱬᱮ ᱫᱤᱱ ᱫᱚ ᱦᱟᱸᱜ ᱵᱟᱝᱠᱚ ᱢᱟᱱᱟᱣᱮᱫ ᱛᱟᱵᱚᱱᱟ ᱯᱮ ᱫᱤᱱ ᱜᱮ,
ᱦᱮᱸ ᱦᱮᱸ
ᱦᱮᱸ ᱟᱫᱚ ᱟᱯᱮ ᱚᱱᱟ ᱠᱚᱨᱮ ᱛᱤᱱᱟᱹᱜ ᱴᱟᱜ ᱧᱮᱞᱚᱜ ᱠᱟᱱᱟ ᱱᱚᱝᱠᱟ ᱡᱮ ᱢᱚᱬᱮ ᱢᱟᱦᱟ ᱜᱮ ᱢᱟᱱᱟᱣ ᱠᱟᱱᱟ?
ᱦᱮᱸ ᱜᱚᱝᱠᱮ ᱾ ᱢᱟᱱᱮ ᱟᱞᱮ ᱥᱮᱫ ᱟᱸᱚᱢ ᱵᱟᱲᱟ ᱟᱠᱟᱫ ᱜᱮᱭᱟᱞᱤᱧ ᱪᱮᱫ ᱞᱮᱠᱟᱵᱤᱱ ᱞᱟᱹᱭ ᱠᱮᱫᱟ ᱡᱮ ᱥᱚᱨᱦᱟᱭ ᱫᱚ ᱱᱟᱜ ᱟᱵᱚ ᱟᱹᱰᱤ ᱢᱟᱨᱟᱝ ᱯᱚᱨᱚᱵᱽ ᱢᱮᱱᱛᱮᱵᱚᱱ ᱞᱟᱹᱭ ᱠᱟᱱᱟ ᱦᱮᱸ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ ᱦᱟᱹᱛᱤ ᱞᱮᱠᱟᱱ ᱯᱚᱨᱚᱵᱽ ᱠᱟᱱᱟ᱾ ᱦᱮᱸ ᱟᱫᱚ ᱟᱞᱮ ᱚᱱᱛᱮ ᱦᱮᱸ ᱥᱚᱨᱦᱟᱭ ᱨᱮ ᱫᱚ ᱦᱟᱸᱜ ᱩᱱᱟᱹᱜ ᱨᱟᱹᱥᱠᱟᱹ ᱫᱚ ᱦᱟᱸᱜ ᱵᱟᱝᱞᱤᱧ ᱵᱩᱡᱷᱟᱹᱣ ᱠᱟ ᱫᱟ ᱢᱟᱱᱮ ᱡᱟᱠ ᱡᱚᱢ ᱧᱚᱜ ᱨᱟᱹᱥᱠᱟᱹ ᱫᱚ ᱵᱩᱡᱷᱟᱹᱜ ᱜᱮᱭᱟ ᱯᱚᱨᱚᱵᱽ ᱦᱩᱭᱩᱜ ᱢᱟᱱᱮ, ᱦᱮ ᱟᱫᱚ ᱚᱱᱟᱹ ᱡᱟᱠ ᱡᱚᱢᱚᱠ ᱧᱚᱜ ᱫᱚ ᱦᱟᱸᱜ ᱵᱟᱞᱤᱧ ᱵᱩᱡᱟᱹᱣ ᱟᱠᱟᱫᱟ ᱾ ᱪᱮ ᱞᱮᱠᱟ ᱱᱚᱛᱮ ᱫᱚᱞᱤᱧ ᱧᱮᱞ ᱟᱠᱟᱫᱟ ᱱᱚᱜᱼᱚᱭ ᱱᱟᱦᱟᱸᱜ ᱛᱤᱥᱚᱜ ᱥᱚᱨᱦᱟᱭ ᱦᱩᱭᱩᱜᱼᱟ, ᱟᱨ ᱛᱤᱥᱚ ᱠᱷᱩᱱᱴᱟᱹᱣ ᱦᱩᱭᱩᱜᱼᱟ, ᱦᱮᱸ ᱚᱱᱟ ᱞᱟᱦᱟ ᱦᱤᱞᱳᱜ ᱠᱷᱚᱱᱟᱜ ᱜᱮ ᱦᱟᱸᱜ ᱚᱲᱟᱜ ᱠᱚᱫᱚ ᱦᱟᱸᱜ ᱯᱩᱨᱟᱹ ᱠᱚ ᱥᱮ ᱥᱟᱡᱟᱣ ᱠᱟᱜᱼᱟ ᱱᱟᱜ ᱱᱚᱜᱼᱚᱭ ᱦᱮᱸ ᱯᱚᱛᱟᱣ ᱯᱷᱟᱨᱪᱟ ᱠᱟᱜᱼᱟ ᱠᱚ ᱮᱸ ᱫᱮᱣᱟᱞ ᱠᱚᱨᱮ ᱦᱚᱸ ᱪᱷᱚᱵᱤ ᱠᱚᱠᱚ ᱟᱸᱵᱤ ᱡᱳᱨᱠᱚ ᱟᱸᱠᱷᱟᱣ ᱠᱟᱜᱼᱟ ᱾ ᱟᱨ ᱤᱱᱟᱹ ᱟᱭᱭᱩᱵ ᱠᱷᱚᱱᱟᱜ ᱜᱮ ᱱᱟᱜ ᱟᱫᱚ ᱦᱟᱸᱜ ᱱᱚᱜᱼᱱᱟ ᱢᱳᱚᱢᱵᱛᱤ ᱮᱸ ᱚᱱᱟ ᱠᱚᱠᱚ ᱡᱩᱞᱟ, ᱦᱮᱸ᱾ ᱟᱫᱚ, ᱩᱸᱜ ᱡᱩᱞ ᱯᱚᱨᱮ ᱦᱟᱸᱜ ᱫᱚᱥᱟᱨ ᱦᱤᱞᱳᱜ ᱦᱟᱸᱜ ᱱᱚᱜᱼᱚᱭ ᱰᱟᱝᱨᱤ ᱠᱚᱠᱚ ᱡᱟᱜᱟᱣ ᱤᱫᱤ ᱠᱚᱣᱟ ᱚᱱᱠᱟ ᱞᱤᱧ ᱧᱮᱞ ᱟᱠᱟᱫᱟ ᱾ ᱥᱮᱛᱟᱜ ᱠᱷᱚᱱᱟ ᱠᱚ ᱟᱨᱟᱢᱵᱷᱚᱭᱟ ᱡᱚᱜᱟ ᱡᱚᱜᱟ ᱛᱮ ᱯᱩᱨᱟᱹ ᱛᱟᱨᱟᱥᱤᱧ ᱫᱷᱟᱹᱵᱤᱡ, ᱟᱫᱚ ᱚᱱᱟ ᱟᱹᱛᱩ ᱢᱩᱪᱟᱹᱫ ᱥᱮᱫ ᱨᱮ ᱦᱟᱸᱜ ᱠᱷᱩᱱᱴᱤ ᱠᱚᱠᱚ ᱵᱤᱫ ᱠᱟᱜᱼᱟ ᱰᱟᱝᱨᱤ ᱠᱚᱠᱚ ᱛᱚᱞ ᱠᱚᱣᱟ, ᱦᱮᱸ᱾ ᱟᱫᱚ ᱦᱟᱸᱜ ᱠᱷᱩᱱᱴᱟᱹᱣ ᱠᱚ ᱟᱨᱚᱡᱵᱷᱚᱭᱟ ᱟᱫᱚ ᱟᱞᱮ ᱦᱚᱸᱞᱮ ᱥᱮᱱ ᱡᱟᱣᱨᱟᱜᱼᱟ, ᱟᱫᱚ ᱠᱷᱩᱱᱴᱟᱹ ᱠᱚ ᱧᱮᱞ ᱥᱟᱸᱜᱮᱭᱟᱞᱮ ᱥᱟᱱᱟᱢ ᱠᱚᱛᱮ ᱜᱮ ᱟᱨ ᱚᱱᱟ ᱟᱹᱛᱩ ᱥᱩᱨ ᱠᱚᱨᱮᱱ ᱦᱚᱸ ᱦᱚᱲ ᱠᱚᱠᱚ ᱦᱚᱸ ᱠᱚ ᱦᱮᱡ ᱠᱚᱜᱣᱟ ᱠᱚ ᱩᱱᱠᱩ ᱦᱚᱸᱠᱚ ᱮᱱ ᱦᱤᱞᱳᱜ ᱫᱚ ᱡᱚᱛᱚᱜ ᱜᱮ ᱥᱟᱱᱟᱢ ᱠᱚᱜᱮ ᱱᱟᱣᱟ ᱱᱟᱣᱟ ᱦᱮᱸ ᱫᱚᱛᱚ ᱮ ᱫᱚᱛᱚ ᱠᱚ ᱡᱟᱢᱟ ᱠᱚᱠᱚ ᱦᱚᱨᱚᱜ ᱠᱟᱜᱼᱟ, ᱟᱨ ᱱᱚᱜᱚᱭ ᱦᱮᱸ ᱫᱷᱩᱛᱤ ᱠᱚᱦᱚᱸ ᱠᱚ ᱦᱚᱨᱚᱜ ᱠᱟᱜᱼᱟ ᱦᱮᱸ, ᱱᱚᱜᱼᱚ ᱱᱚᱝᱠᱟ ᱟᱫᱚ ᱤᱱᱟᱹ ᱫᱚᱥᱟᱨ ᱦᱤᱞ ᱫᱚ ᱤᱱᱟᱹ ᱦᱤᱞᱳᱜ ᱫᱚ ᱤᱱᱠᱟᱹ ᱛᱮᱜᱮᱞᱮ ᱧᱮᱞ ᱯᱟᱨᱚᱢᱟ ᱚᱱᱟ ᱠᱷᱩᱱᱴᱟᱣ᱾ ᱟᱫᱚ ᱚᱲᱟᱜ ᱨᱮ ᱦᱮᱡ ᱠᱟᱛᱮᱜ ᱱᱟᱜᱼᱚᱭ ᱡᱤᱞ ᱫᱟᱠᱟ ᱡᱤᱞ ᱡᱤᱞ ᱫᱟᱠᱟ ᱯᱤᱴᱷᱟᱹ ᱩᱛᱩ ᱠᱚ ᱡᱚᱢ ᱵᱟᱲᱟ ᱠᱟᱛᱮ ᱟᱫᱚ ᱱᱚᱝᱠᱟ ᱜᱮ ᱥᱚᱨᱦᱟᱭ ᱫᱚ ᱟᱞᱮ ᱪᱟᱵᱟᱜ ᱛᱟᱞᱮᱭᱟ ᱜᱚᱝᱠᱮ ᱦᱮᱸ ᱜᱚᱝᱠᱟ ᱟᱵᱮᱥᱮᱫ ᱨᱮᱱᱟᱜ ᱦᱮᱸ ᱟᱯᱮ ᱥᱮᱫᱱᱟᱜ ᱥᱚᱨᱟᱭ ᱜᱚᱝᱠᱮ ᱠᱟᱹᱡ ᱞᱟᱹᱭᱮᱫ ᱵᱤᱱ ᱠᱟᱹᱡ
ᱦᱳᱭ ᱟᱫᱚ ᱦᱟᱸᱜ ᱦᱚᱸᱜᱼᱚᱭ ᱡᱟᱦᱟᱸ ᱯᱮ ᱢᱟᱦᱟᱧ ᱞᱟᱹᱭᱟᱫ ᱢᱮᱭᱟ ᱠᱤᱱᱛᱩ ᱱᱚᱣᱟ ᱟᱞᱮ ᱫᱚ ᱦᱟᱸᱜ ᱦᱳᱭᱛᱳ ᱢᱚᱬᱮ ᱢᱟᱦᱟ ᱦᱚᱸᱞᱮ ᱴᱟᱪ ᱠᱟᱱ ᱜᱮᱭᱟ ᱦᱟᱸᱜ ᱵᱮᱥᱤᱨ ᱵᱷᱟᱜᱽ ᱡᱷᱚᱛᱚ ᱮᱞᱟᱠᱟ ᱠᱚᱨᱮ ᱦᱚᱸ ᱡᱩᱫᱤ ᱵᱟᱝ ᱦᱩᱭᱩᱜ ᱠᱟᱱᱟ ᱠᱤᱪᱷᱩ ᱠᱤᱪᱷᱩ ᱱᱚᱜᱚᱭ ᱡᱟᱦᱟᱸ ᱡᱟᱹᱛ ᱡᱟᱹᱛ ᱛᱚ ᱵᱚᱱ ᱞᱟᱹᱭᱮᱜᱼᱟ ᱢᱚᱬᱮ ᱥᱤᱧ ᱢᱚᱬᱮ ᱧᱤᱫᱟᱹ ᱦᱟᱸᱜ ᱟᱫᱚ ᱚᱱᱠᱟ ᱞᱮᱠᱟᱛᱮ ᱦᱟᱸᱜ ᱯᱳᱭᱞᱳ ᱫᱤᱱ ᱫᱚ ᱦᱟᱸᱜ ᱩᱢ ᱱᱟᱲᱠᱟ ᱵᱟᱲᱟ ᱠᱟᱛᱮ ᱦᱟᱸᱜ ᱜᱚᱴ ᱵᱚᱸᱜᱟ ᱦᱟᱸᱜ ᱩᱱᱜᱮ ᱦᱟᱸᱜ ᱟᱫᱚ ᱩᱱ ᱧᱤᱫᱟᱹ ᱜᱮᱛᱚ ᱦᱟᱸᱜ ᱱᱚᱜᱼᱚᱭ ᱡᱟᱜᱟᱣ ᱦᱟᱸᱜ ᱵᱚᱱ ᱩᱰᱩᱠᱚᱜ ᱠᱟᱱᱟ ᱚᱱᱠᱟ ᱞᱮᱠᱟᱛᱮ᱾ ᱯᱚᱨᱮᱨ ᱫᱤᱱ ᱫᱚ ᱦᱟᱜ ᱚᱱᱟᱜᱮ ᱦᱩᱭᱩᱜ ᱠᱟᱱᱟ ᱩᱱ ᱫᱚ ᱦᱩᱭᱩᱜ ᱠᱟᱱᱟ ᱜᱚᱲᱟ ᱠᱚᱨᱮ ᱠᱚ ᱵᱚᱸᱜᱟ ᱵᱟᱲᱟᱭ ᱜᱮᱭᱟ᱾ ᱦᱮᱸ ᱩᱱᱫᱚ ᱵᱚᱸᱜᱟ ᱫᱤᱱ ᱡᱮᱦᱮᱛᱩ᱾ ᱟᱨ ᱚᱱᱟ ᱫᱚᱥᱟᱨ ᱫᱤᱱ ᱫᱚ ᱦᱟᱸᱜ ᱠᱷᱩᱱᱴᱟᱹᱣ ᱵᱚᱱ ᱛᱚᱞᱮᱫ ᱠᱚᱣᱟ ᱦᱟᱸᱜ᱾ ᱟᱨ ᱩᱱ ᱵᱚᱸᱜᱟ ᱢᱟᱦᱟ ᱦᱤᱞᱳᱜ ᱜᱮ ᱦᱟᱸᱜ ᱩᱱᱫᱚ ᱢᱤᱫ ᱫᱤᱱ ᱵᱚᱱ ᱡᱤᱨᱟᱹᱣᱮᱫ ᱠᱚᱛᱮ ᱯᱚᱨᱮᱨ ᱫᱤᱱ ᱦᱟᱸᱜ ᱵᱚᱱ ᱠᱷᱩᱱᱴᱟᱹᱣ ᱵᱚᱱ ᱛᱚᱞᱮᱫ ᱠᱚᱜᱮᱭᱟ ᱟᱫᱚ ᱦᱳᱭ ᱚᱱᱟ ᱞᱮᱠᱟᱛᱮ ᱦᱟᱸᱜ ᱚᱱᱟ ᱠᱷᱩᱱᱴᱟᱹᱣ ᱢᱟᱦᱟ ᱪᱟᱵᱟ ᱞᱮᱱᱠᱷᱟᱱ ᱩᱱ ᱫᱚ ᱦᱟᱸᱜ ᱟᱫᱚ ᱦᱚᱜᱼᱚᱭ ᱢᱤᱫᱴᱟᱝ ᱟᱠᱷᱲᱟ ᱵᱮᱱᱟᱣ ᱠᱟᱛᱮ ᱱᱟᱦᱟᱜ ᱩᱱᱦᱚᱸ ᱮᱱᱮᱡ ᱥᱮᱨᱮᱧ ᱛᱮ ᱮᱠᱫᱚᱢ ᱫᱚᱢᱮ ᱟᱸᱫᱳᱲᱚᱜ ᱠᱟᱱᱟ ᱟᱫᱚ ᱚᱱᱟ ᱯᱚᱨᱮᱨ ᱫᱤᱱ ᱫᱚ ᱦᱟᱸᱜ ᱱᱚᱝᱠᱟ ᱦᱚᱸ ᱦᱮᱸ᱾ ᱢᱤᱫᱴᱟᱝ ᱦᱚᱭᱛᱳ ᱡᱟᱦᱟᱸ ᱟᱛᱳ ᱨᱮ ᱢᱟᱺᱡᱷᱤ ᱢᱮᱱᱟᱭᱟ ᱚᱱᱟ ᱩᱱᱤ ᱴᱷᱮᱱ ᱯᱳᱭᱞᱳ ᱪᱟᱞᱟᱣ ᱠᱟᱛᱮ ᱟᱫᱚ ᱡᱷᱚᱛᱚ ᱦᱚᱲ ᱟᱛᱳ ᱢᱟᱱᱮ ᱮᱱᱮᱡ ᱥᱮᱨᱮᱧ ᱛᱮᱦᱚᱸ ᱩᱱᱦᱟᱜ ᱨᱟᱹᱥᱠᱟᱹ ᱨᱚᱢᱚᱡᱚ ᱠᱟᱱᱟ ᱦᱮᱸ᱾ ᱟᱫᱚ ᱱᱚᱝᱠᱟ ᱠᱟᱛᱮ ᱦᱟᱸᱜ ᱦᱚᱸᱚᱭ ᱯᱩᱱ ᱢᱟᱦᱟ ᱦᱟᱸᱜ ᱯᱟᱨᱚᱢᱮᱱᱟ ᱟᱨ ᱯᱚᱨᱮ ᱢᱟᱦᱟᱸ ᱡᱟᱦᱟᱸ ᱢᱚᱬᱮ ᱫᱤᱱ ᱨᱮ ᱦᱟᱸᱜ ᱱᱚᱣᱟ ᱫᱚ ᱚᱱᱠᱟ ᱜᱮ ᱦᱟᱸᱜ ᱢᱟᱱᱮ ᱨᱟᱹᱥᱠᱟᱹ ᱨᱚᱢᱚᱡ ᱡᱟᱦᱟᱸ ᱛᱤᱱᱟᱹᱜ ᱦᱳᱭᱛᱳ ᱥᱟᱨᱮᱡ ᱵᱟᱨᱮᱡ ᱦᱟᱺᱰᱤ ᱠᱚ ᱢᱮᱱᱟᱜ ᱟᱥᱚᱜᱼᱟ ᱦᱮᱸ᱾ ᱦᱚᱭᱛᱚ ᱧᱩ ᱵᱟᱲᱟ ᱠᱟᱛᱮᱫ ᱚᱱᱟ ᱚᱱᱮ ᱨᱟᱹᱥᱠᱟᱹ ᱵᱟᱲᱟ ᱠᱟᱛᱮᱫ ᱦᱚ ᱱᱚᱝᱜᱠᱟ ᱱᱚᱝᱠᱟ ᱠᱟᱛᱮ ᱜᱮ ᱦᱟᱸᱜ ᱦᱮᱸ ᱢᱚᱬᱮ ᱢᱟᱦᱟ ᱫᱚᱠᱚ ᱠᱟᱴᱟᱣᱮᱼᱟ ᱦᱟᱸᱜ ᱦᱤᱛ ᱦᱟᱹᱵᱤᱡ ᱛᱮ ᱡᱟᱦᱟᱸ ᱧᱮᱞ ᱠᱮᱜᱼᱟ ᱦᱟᱸᱜ ᱟᱨ ᱱᱚᱣᱟ ᱠᱚᱨᱮ ᱟᱨᱠᱤ᱾
ᱴᱷᱤᱠ ᱴᱷᱤᱠ᱾ ᱦᱮᱸ ᱜᱚᱝᱠᱮ ᱛᱟᱦᱚᱞᱮ ᱥᱚᱦᱨᱟᱭ ᱫᱚ ᱟᱯᱮ ᱫᱚ ᱦᱟᱸᱜ ᱟᱹᱰᱤ ᱡᱟᱸᱠ ᱡᱚᱢᱚᱠ ᱜᱮᱯᱮ ᱢᱟᱱᱟᱣᱮᱫᱟ?
ᱦᱩᱸ᱾
ᱛᱟᱦᱚᱞᱮᱱᱟᱜ ᱦᱮᱸ ᱛᱟᱦᱮ ᱱᱚᱜ ᱚᱭ ᱡᱮ ᱨᱮᱫᱚ ᱰᱟᱝᱨᱤ ᱵᱚᱱ ᱠᱷᱩᱱᱴᱟᱹᱣ ᱠᱚᱣᱟ᱾ ᱟᱫᱚ ᱦᱟᱜ ᱟᱞᱮ ᱱᱚᱛᱮ ᱫᱚ ᱦᱟᱜ ᱡᱟᱦᱟᱸᱭ ᱨᱤᱱ ᱰᱟᱝᱨᱤ ᱚᱱᱠᱟ ᱵᱷᱟᱜᱤ ᱦᱩᱴᱤᱡ ᱟᱠᱟᱫᱟᱭ ᱵᱷᱟᱜᱤ ᱦᱮᱸ᱾ ᱛᱟᱦᱚᱞᱮ ᱩᱱ ᱫᱚ ᱚᱱᱠᱟ ᱯᱨᱟᱭᱤᱡ ᱮᱢ ᱨᱮᱱᱟᱜ ᱢᱤᱴᱤᱡ ᱠᱤᱪᱷᱩ ᱤᱭᱟᱹ ᱠᱚ ᱢᱮᱱᱟᱜᱼᱟ᱾ ᱟᱫᱚ ᱟᱯᱮ ᱚᱱᱛᱮ ᱚᱱᱠᱟ ᱡᱟᱦᱟ ᱠᱚ ᱮᱢᱟ ᱠᱚ ᱠᱮᱭᱟ ᱥᱮ ᱵᱟᱝ ᱡᱟᱦᱟᱸᱭ ᱨᱤᱱ ᱰᱟᱝᱨᱤ ᱚᱱᱠᱟ ᱵᱷᱟᱜᱤ ᱦᱩᱴᱤᱡ ᱠᱮᱫᱟᱭ?
ᱟᱫᱚ ᱦᱟᱸᱜ ᱱᱚᱣᱟ ᱠᱚᱫᱚ ᱦᱟᱸᱜ ᱠᱤᱪᱷᱩ ᱠᱤᱪᱷᱩ ᱡᱟᱭᱜᱟ ᱠᱚᱨᱮ ᱱᱚᱣᱟ ᱥᱩᱨ ᱥᱩᱯᱩᱨ ᱠᱚᱨᱮ ᱦᱩᱭᱩᱜ ᱠᱟᱱ ᱜᱮᱭᱟ᱾ ᱡᱮᱢᱚᱱ ᱱᱚᱜᱼᱚᱭ ᱡᱟᱦᱟᱸ ᱫᱚ ᱯᱨᱚᱛᱤ ᱡᱳᱜᱤᱛᱟ ᱠᱚ ᱞᱟᱹᱭ ᱮᱦᱟᱜ ᱦᱮᱸ᱾ ᱦᱮᱯᱨᱟᱣ ᱡᱟᱦᱟᱸ ᱫᱚ ᱦᱚᱭᱛᱳ ᱚᱸᱰᱮ ᱠᱚ ᱤᱫᱤ ᱠᱚᱣᱟᱜ ᱡᱟᱦᱟᱸᱭ ᱵᱷᱟᱜᱮ ᱦᱩᱴᱤᱡᱟᱭ ᱦᱟᱸᱜ ᱩᱱᱤ ᱫᱚ ᱚᱱᱠᱟ ᱞᱮᱠᱟᱛᱮ ᱥᱤᱨᱯᱟᱹᱭ ᱧᱟᱢᱮᱜᱼᱟ᱾ ᱟᱨ ᱦᱟᱸᱜ ᱱᱚᱜᱼᱚᱭ ᱡᱟᱦᱟᱸ ᱟᱛᱳ ᱠᱚᱨᱮ ᱦᱟᱸᱜ ᱠᱚ ᱛᱚᱞ ᱠᱚᱣᱟ ᱠᱷᱩᱱᱴᱟᱹᱣ ᱫᱤᱱ ᱦᱤᱞᱳᱜ ᱟᱫᱚ ᱚᱱᱟ ᱞᱮᱠᱟᱛᱮ ᱦᱟᱸᱜ ᱱᱚᱜᱼᱚᱭ ᱡᱮ ᱵᱷᱟᱜᱮ ᱦᱩᱴᱤᱡ ᱮ ᱨᱮᱦᱚᱸ ᱩᱱ ᱦᱤᱞᱳᱜ ᱫᱚ ᱦᱟᱸᱜ ᱩᱱᱤ ᱫᱚ ᱥᱤᱨ ᱚᱱᱠᱟ ᱫᱚ ᱦᱟᱸᱜ ᱮᱯᱮᱢ ᱪᱟᱯᱟᱞ ᱫᱚ ᱦᱟᱸᱜ ᱵᱟᱹᱱᱩᱜᱼᱟ ᱟᱨᱠᱤ᱾
ᱴᱷᱤᱠ ᱴᱷᱤᱠ ᱴᱷᱤᱠ᱾
ᱦᱮᱸ ᱟᱞᱮ ᱱᱚᱱᱛᱮ ᱫᱚ ᱦᱟᱜᱸ ᱚᱱᱟ ᱟᱹᱛᱩ ᱠᱚᱨᱮᱱᱟᱜ ᱫᱚ ᱦᱟᱜ ᱸᱚᱱᱠᱟ ᱫᱚ ᱦᱟ ᱵᱟᱝᱠᱚ ᱮᱢᱟ ᱠᱚ ᱠᱟᱱᱟ᱾ ᱟᱫᱚ ᱟᱞᱮ ᱱᱚᱛᱮ ᱨᱮᱜᱮ ᱦᱟᱜ ᱢᱤᱫᱴᱟᱝ ᱡᱟᱭᱜᱟ ᱨᱮ ᱦᱟᱜ ᱫᱤᱥᱚᱢ ᱠᱷᱩᱱᱴᱟᱹᱣ ᱢᱮᱱᱛᱮ ᱦᱩᱭᱩᱜᱼᱟ᱾ ᱟᱫᱚ ᱚᱸᱰᱮ ᱫᱚ ᱢᱟᱱᱮ ᱜᱳᱴᱟ ᱟᱛᱩ ᱨᱮᱱ ᱦᱚᱲ ᱠᱚ ᱡᱟᱣᱨᱟᱜᱼᱟ᱾ ᱟᱫᱚ ᱤᱱᱦᱤᱞᱚᱜ ᱫᱚ ᱦᱟᱸᱜ ᱢᱟᱱᱮ ᱮᱱᱦᱤᱞᱳ ᱫᱚ ᱠᱷᱩᱱᱴᱟᱹᱣ ᱦᱩᱭᱩᱜᱼᱟ᱾ ᱟᱨ ᱠᱷᱩᱱᱴᱟᱹᱣ ᱯᱚᱨᱮ ᱛᱟᱢᱥᱟ ᱞᱮᱠᱟ ᱦᱩᱭᱩᱜᱼᱟ᱾ ᱚᱝᱠᱟ ᱠᱚ ᱮᱱᱮᱡ ᱵᱟᱲᱟᱭᱟ᱾ ᱟᱫᱚ ᱚᱸᱰᱮ ᱡᱟᱦᱟᱸᱭ ᱰᱟᱹᱝᱨᱤ ᱠᱚ ᱟᱹᱜᱩ ᱠᱚᱣᱟ ᱡᱟᱦᱟᱸ ᱠᱚᱨᱮᱱ ᱟᱫᱚ ᱩᱱᱠᱩ ᱰᱟᱹᱝᱨᱤ ᱠᱚ ᱵᱷᱟᱹᱜᱤ ᱠᱚ ᱩᱴᱤᱡᱽ ᱞᱮᱠᱷᱟᱱ ᱜᱚᱝᱠᱮ ᱟᱹᱰᱤ ᱱᱟᱯᱟᱭ ᱱᱟᱯᱟᱭ ᱯᱩᱨᱚᱥᱠᱟᱨ ᱠᱚ ᱫᱚᱦᱚ ᱠᱟᱜᱼᱟ᱾ ᱟᱠᱚᱨᱥᱚᱱᱤᱭ ᱟᱠᱚᱨᱥᱚᱱᱤᱭ ᱯᱩᱨᱚᱥᱠᱟᱨ ᱠᱚ᱾ ᱦᱮᱸ, ᱟᱫᱚ ᱵᱷᱟᱜᱮ ᱠᱚ ᱩᱴᱤᱡ ᱞᱮᱠᱷᱟᱱ ᱚᱱᱟ ᱠᱚ ᱮᱢᱟ ᱠᱚᱣᱟ᱾
ᱦᱳᱭ᱾ ᱟᱫᱚ ᱦᱟᱸᱜ ᱜᱚᱝᱠᱮ ᱱᱚᱜ-ᱚᱭ ᱡᱮ ᱥᱚᱨᱚᱦᱟᱭ ᱯᱚᱨᱚᱵᱽ ᱠᱟᱱ ᱛᱟᱵᱚᱱᱟ ᱦᱮᱸ ᱥᱮ ᱟᱫᱚ ᱱᱚᱣᱟ ᱨᱮ ᱟᱯᱮ ᱫᱚ ᱟᱫᱚ ᱱᱩᱠᱩ ᱯᱮᱲᱟ ᱯᱟᱹᱲᱦᱟᱹ ᱠᱚ ᱪᱮᱫ ᱞᱮᱠᱟ ᱱᱮᱣᱛᱟ ᱠᱚᱜᱮᱭᱟ ᱯᱮ ᱥᱮ ᱵᱟᱝ?
ᱦᱮᱸ ᱜᱚᱝᱠᱮ ᱥᱚᱨᱟᱭ ᱨᱮ ᱨᱮᱱᱟᱜ ᱱᱮᱣᱛᱟ ᱦᱩᱭᱩᱜ ᱜᱮᱭᱟ᱾ ᱢᱟᱱᱮ ᱡᱟᱜᱮ ᱯᱮᱲᱟ ᱯᱟᱹᱲᱦᱟᱹ ᱠᱚ ᱢᱮᱱᱟᱜ ᱠᱚᱣᱟ᱾ ᱦᱮᱸ ᱟᱨ ᱢᱟᱱᱮ ᱦᱟᱡᱩᱜ ᱮᱱ ᱦᱤᱞᱟᱹᱜ ᱫᱚ ᱟᱹᱰᱤ ᱢᱚᱡᱽ ᱜᱮ ᱵᱩᱡᱷᱟᱹᱜ-ᱟ᱾ ᱡᱮᱞᱮᱠᱟ ᱥᱟᱱᱟᱢ ᱦᱚᱲᱵᱚᱱ ᱢᱤᱫᱴᱷᱮᱱ ᱵᱚᱱ ᱡᱟᱨᱣᱟ ᱠᱚᱜ-ᱟ ᱢᱟᱱᱮ ᱯᱮᱲᱟ ᱯᱟᱹᱲᱦᱟᱹ ᱠᱚᱦᱚᱸ ᱟᱨ ᱚᱲᱟᱜ ᱦᱚᱲ ᱠᱚᱦᱚᱸ ᱤᱱᱦᱤᱞᱳᱜ ᱫᱚ ᱥᱟᱱᱟᱢ ᱠᱚᱜᱮ ᱢᱤᱫ ᱥᱟᱶᱛᱮ ᱡᱚᱢ ᱵᱟᱲᱟ ᱦᱩᱭᱩᱜ-ᱟ᱾ ᱢᱟᱱᱮ ᱮᱱᱦᱤᱞᱳᱜ ᱫᱚᱠᱚ ᱱᱮᱣᱛᱟ ᱡᱮᱞᱮᱠᱟ ᱦᱮᱸ ᱦᱮᱸ ᱫᱤᱫᱤ ᱠᱚᱠᱚ ᱜᱚᱝ ᱜᱚᱝ ᱠᱟᱜ ᱠᱚᱣᱟ ᱠᱤᱢᱵᱟ ᱡᱟᱦᱟᱸ ᱜᱮ ᱚᱝᱠᱟ ᱟᱵᱚᱨᱮᱱ ᱢᱤᱥᱨᱟ ᱠᱚᱵᱚ ᱜᱚᱝ ᱠᱟᱜ ᱠᱚᱣᱟ᱾
ᱦᱳᱭ᱾
ᱦᱮᱸ ᱩᱝᱠᱩ ᱠᱚᱦᱚᱸ ᱠᱚ ᱱᱮᱣᱛᱟ ᱠᱚᱣᱟ ᱟᱨ ᱱᱤᱛ ᱫᱚ ᱟᱹᱰᱤ ᱠᱩᱥᱤ ᱥᱟᱞᱟᱜ ᱠᱚ ᱦᱤᱡᱩᱜ-ᱟ᱾ ᱩᱝᱠᱩ ᱦᱚᱸ᱾ ᱛᱟᱹᱜᱤ ᱨᱮᱠᱚ ᱛᱟᱦᱮᱱᱟ᱾ ᱦᱮᱸ ᱜᱚᱝᱠᱮ ᱟᱯᱮ ᱥᱮᱫ ᱦᱚᱸ ᱚᱱᱠᱟ ᱠᱚ ᱱᱮᱶᱛᱟ ᱠᱚᱜᱮᱭᱟ?
ᱦᱳᱭ ᱟᱫᱚ ᱦᱟᱸᱜ ᱱᱚᱛᱮ ᱟᱞᱮ ᱱᱚᱛᱮ ᱦᱚᱸ ᱚᱝᱠᱟᱜᱮ ᱧᱮᱞᱚᱜ ᱠᱟᱱᱟ ᱦᱟᱸᱜ ᱡᱟᱦᱟᱸᱢ ᱞᱟᱹᱭ ᱠᱮᱫ ᱞᱮᱠᱟᱜᱮ᱾ ᱟᱫᱚ ᱱᱚᱣᱟ ᱫᱚ ᱦᱟᱸᱜ ᱡᱮᱦᱮᱛᱩ ᱢᱟᱨᱟᱝ ᱯᱚᱨᱚᱵᱽ ᱵᱚᱱ ᱞᱟᱹᱭᱮᱫ ᱩᱱ ᱫᱚ ᱦᱟᱸᱜ ᱡᱟᱦᱟᱸ ᱠᱚᱨᱮ ᱜᱮ ᱦᱟᱸᱜ ᱦᱚᱯᱚᱱ ᱮᱨᱟᱢ ᱢᱤᱥᱨᱟ ᱠᱚ ᱜᱚᱝ ᱠᱟᱠᱚᱣᱟ᱾ ᱥᱮ ᱩᱱᱠᱩ ᱠᱚᱫᱚ ᱦᱟᱸᱜ ᱵᱚᱱ ᱞᱟᱹᱭ ᱭᱟᱠᱚ ᱠᱟᱱᱟ ᱦᱟᱸᱜ ᱱᱤᱛ ᱫᱷᱟᱹᱵᱤᱡ ᱛᱮ ᱟᱵᱚ ᱡᱩᱫᱤ ᱵᱚᱱ ᱧᱮᱞᱟ ᱯᱟᱹᱦᱤᱞ ᱠᱷᱚᱱ ᱜᱮ ᱦᱚᱜ ᱥᱮᱨᱮᱧ ᱫᱩᱨᱟᱹᱝ ᱛᱟᱞᱟ ᱛᱮᱦᱚᱸ ᱵᱚᱱ ᱧᱮᱞ ᱟᱹᱜᱩ ᱠᱟᱴ ᱜᱮᱭᱟ ᱦᱮᱸᱥᱮ ᱱᱚᱜ-ᱚᱭ ᱱᱚᱝᱠᱟᱱᱟᱜ ᱢᱤᱫ ᱴᱟᱝ ᱟᱵᱚᱣᱟᱜ ᱟᱹᱱ ᱟᱹᱨᱤ ᱢᱤᱫᱴᱟᱝ ᱢᱮᱱᱟᱜ-ᱟ ᱡᱮ ᱦᱚᱜ-ᱚᱭ ᱥᱚᱨᱦᱟᱭ ᱯᱚᱨᱚᱵᱽ ᱨᱮᱫᱚ ᱡᱟᱹᱥᱛᱤ ᱠᱟᱭᱛᱮ ᱦᱚᱯᱚᱱ ᱮᱨᱟ ᱢᱤᱥᱨᱟ ᱡᱟᱶᱟᱭ ᱜᱚᱢᱠᱮ ᱱᱩᱠᱩ ᱠᱚᱫᱚ ᱦᱟᱸᱜ ᱮᱠᱟᱞ ᱛᱮᱜᱮ ᱵᱚᱱ ᱠᱷᱚᱡᱮᱫ ᱠᱚᱜᱮᱭᱟ ᱚᱱᱟ ᱥᱟᱶᱛᱮ ᱡᱟᱦᱟᱸ ᱥᱩᱨ ᱥᱩᱯᱩᱨ ᱨᱮᱱ ᱯᱮᱲᱟ ᱠᱚ ᱯᱟᱹᱲᱦᱟᱹ ᱠᱚ ᱩᱱᱠᱩ ᱦᱚᱸᱠᱚᱵᱚᱱ ᱞᱟᱹᱭᱟᱠᱚ ᱠᱟᱱᱟ ᱚᱱᱟ ᱚᱱᱟᱛᱮ ᱦᱟᱸᱜ ᱟᱹᱰᱤ ᱡᱟᱸᱠ ᱡᱚᱢᱚᱠ ᱜᱮ ᱦᱟᱸᱜ ᱱᱚᱣᱟ ᱥᱚᱨᱦᱟᱭ ᱯᱚᱨᱚᱵᱽ ᱫᱚ ᱦᱟᱸᱜ ᱯᱟᱨᱚᱢᱚᱜ ᱠᱟᱱᱟ ᱟᱨᱠᱤ ᱱᱚᱝᱠᱟ ᱠᱟᱛᱮᱫ᱾
ᱦᱮᱸ ᱦᱮᱸ ᱴᱷᱤᱠ ᱴᱷᱤᱠ᱾ ᱜᱚᱝᱠᱮ ᱛᱟᱦᱚᱞᱮ ᱟᱨ ᱚᱱᱠᱟᱱᱟᱜ ᱮᱴᱟᱜ ᱡᱟᱦᱟᱱᱟᱜ ᱠᱚ᱾ ᱦᱮᱸ ᱟᱯᱮ ᱚᱱᱛᱮᱨᱮ ᱚᱝᱠᱟ ᱫᱤᱥᱚᱢ ᱠᱷᱩᱱᱴᱟᱹ ᱠᱚ ᱦᱩᱭᱩᱜ ᱜᱮᱭᱟ ᱵᱟᱝ ᱢᱟᱨᱟᱝ ᱢᱟᱨᱟᱝ᱾
ᱦᱳᱭ ᱟᱫᱚ ᱦᱟᱸᱜ ᱱᱚᱣᱟ ᱞᱮᱠᱟ ᱛᱮᱫᱚ ᱦᱟᱸᱜ ᱫᱤᱥᱚᱢ ᱠᱷᱩᱱᱴᱟᱹᱣ ᱦᱚᱸ ᱦᱩᱭᱩᱜ ᱜᱮᱭᱟ ᱦᱟᱸᱜ, ᱾ ᱟᱫᱚ ᱚᱸᱰᱮ ᱫᱚ ᱦᱟᱸᱜ ᱡᱮ ᱦᱚᱜ-ᱚᱭ ᱞᱟᱹᱭᱟᱭᱟᱜ ᱢᱮ ᱞᱮᱠᱷᱟᱱ ᱮᱱᱟᱝ ᱩᱱᱫᱚ ᱦᱟᱸᱜ ᱱᱚᱜ-ᱚ ᱱᱚᱝᱠᱟ ᱦᱮᱯᱨᱟᱣ ᱦᱳᱭᱩᱜ-ᱟ᱾ ᱦᱟᱸᱜ ᱡᱟᱦᱟᱸ ᱫᱚ ᱡᱟᱦᱟᱸ ᱫᱚ ᱚᱸᱰᱮ ᱫᱚ ᱡᱷᱚᱛᱚ ᱞᱮᱠᱟᱱ ᱠᱟᱰᱟ ᱠᱚ ᱰᱟᱹᱝᱨᱤ ᱫᱚ ᱵᱚᱞᱚ ᱱᱚᱝᱠᱟ ᱠᱚ ᱡᱟᱣᱨᱟ ᱠᱚᱣᱟ ᱚᱱᱠᱟ ᱤᱭᱟᱹ ᱠᱚ ᱥᱤᱨᱯᱟᱹ ᱠᱚᱠᱚ ᱫᱚᱦᱚ ᱠᱟᱜ-ᱟ᱾ ᱚᱠᱚᱭᱤᱡ ᱫᱚ ᱦᱳᱭᱛᱚ ᱵᱷᱟᱜᱮ ᱮᱸ ᱨᱚᱜ ᱮᱫᱟᱭ ᱚᱱ ᱠᱟ ᱞᱮᱠᱟ ᱦᱟᱸᱜ ᱥᱤᱨᱯᱟᱹ ᱵᱷᱟᱜᱤ ᱵᱷᱟᱜᱤ ᱠᱚ ᱮᱢᱟ ᱠᱚᱣᱟ᱾
ᱦᱮᱸ ᱦᱮᱸ᱾
ᱟᱪᱪᱷᱟ ᱜᱚᱢᱠᱮ ᱟᱨ ᱢᱤᱫᱴᱟᱝ ᱤᱧ ᱠᱩᱞᱤᱭᱮᱫ ᱢᱮᱭᱟ ᱦᱟᱸᱜ, ᱟᱫᱚ ᱦᱚᱸᱜ-ᱚᱭ ᱡᱮ ᱟᱵᱚ ᱥᱚᱨᱦᱟᱭ ᱫᱚ ᱦᱟᱸᱜ ᱡᱮᱢᱚᱱ ᱟᱹᱰᱤ ᱟᱞᱟᱫᱟ ᱵᱷᱤᱛᱛᱤᱠ ᱦᱟᱸᱜ ᱵᱟᱨ ᱯᱮ ᱫᱷᱟᱣ ᱛᱮᱠᱚ ᱢᱟᱱᱟᱣᱮᱜᱼᱟ ᱟᱫᱚ ᱟᱯᱮ ᱚᱱᱟ ᱮᱞᱟᱠᱟ ᱵᱷᱤᱛᱤᱠ ᱪᱮᱫ ᱞᱮᱠᱟ ᱧᱮᱞᱚᱜ ᱠᱟᱱᱟ ᱢᱤᱫ ᱫᱷᱟᱣ ᱨᱮᱜᱮ ᱪᱟᱵᱟᱜ ᱠᱟᱱᱟ ᱥᱮ ᱟᱨᱦᱚᱸ ᱥᱟᱨᱮᱡ ᱵᱟᱨᱮᱡ ᱛᱟᱦᱮᱸᱱ ᱠᱟᱱ ᱜᱮᱭᱟ?
ᱦᱮᱸ ᱜᱚᱝᱠᱮ ᱛᱟᱦᱚᱞᱮ ᱢᱤᱫᱴᱟᱝ ᱠᱟᱛᱷᱟᱧ ᱞᱟᱹᱭᱟ ᱟᱫᱚ
ᱦᱩᱸ᱾
ᱫᱚᱥ ᱢᱤᱱᱤᱴ ᱢᱟ ᱚᱞᱨᱮᱰᱤ ᱦᱩᱭ ᱠᱟᱱᱟ ᱦᱮᱸ ᱟᱫᱚ ᱱᱤᱛᱚᱜ ᱫᱚ ᱱᱟᱦᱟᱸᱜ ᱠᱟᱹᱡ ᱠᱚᱞ ᱞᱤᱧ ᱫᱚᱦᱚᱭᱟ ᱠᱟᱹᱡ ᱠᱟᱹᱢᱤ ᱢᱮᱱᱟᱜ ᱠᱟᱫᱟ᱾ ᱠᱤᱪᱷᱩ ᱜᱷᱟᱹᱲᱤᱡ ᱯᱚᱨ ᱞᱤᱧ ᱟᱨᱦᱚᱸ ᱞᱤᱧ ᱠᱚᱞ ᱟᱵᱮᱱᱟ ᱦᱮᱸ ᱴᱷᱤᱠ ᱜᱮᱭᱟ ᱴᱷᱤᱠ ᱜᱮᱭᱟ᱾
ᱟᱸ᱾